ᱦᱮᱞᱳ ᱾
ᱦᱮᱸ ᱦᱮᱞᱳ ᱡᱚᱦᱟᱨ ᱜᱮ ᱜᱚᱝᱠᱮ ᱟᱸᱡᱚᱢ ᱧᱟᱢᱚᱜ ᱠᱟᱱᱟ ᱾
ᱦᱳᱭ ᱡᱚᱦᱟᱨ ᱜᱮ ᱦᱮᱸ ᱟᱸᱡᱚᱢᱚᱜ ᱠᱟᱱᱟ ᱴᱷᱤᱠ ᱥᱟᱺᱦᱤᱡ ᱜᱮ ᱤᱧᱟᱹᱜ ᱟᱸᱡᱚᱢᱚᱜ ᱠᱟᱱᱟ ᱨᱚᱲ ᱾
ᱦᱳᱭ ᱜᱚᱝᱠᱮ ᱟᱢᱟᱜ ᱦᱚᱸ ᱠᱤᱞᱤᱭᱟᱨ ᱜᱮ ᱟᱸᱡᱚᱢᱚᱜ ᱠᱟᱱᱟ ᱾
ᱦᱩᱸ ᱾
ᱛᱚᱵᱮ ᱜᱚᱝᱠᱮ ᱦᱚᱭ ᱦᱤᱥᱤᱫ ᱠᱚ ᱱᱤᱛᱚᱜ ᱫᱚ ᱚᱠᱟ ᱞᱮᱠᱟ?
ᱱᱤᱛᱚᱜ ᱦᱚᱭ ᱦᱤᱥᱤᱫ ᱢᱟ ᱨᱤᱢᱤᱞ ᱨᱤᱢᱤᱞ ᱠᱟᱜ ᱟᱭ ᱛᱚ ᱾ ᱨᱤᱢᱤᱞ ᱨᱤᱢᱤᱞ ᱞᱮᱠᱟ ᱫᱟᱜ ᱫᱚᱦᱚ ᱦᱤᱡᱩᱜ ᱠᱟᱱᱟ ᱥᱮ ᱛᱤᱱᱟᱹᱜ ᱥᱟᱺᱜᱤᱧ ᱨᱮ ᱟᱨᱠᱤ ᱞᱟᱹᱭ ᱦᱚᱪᱚ ᱫᱚ ᱵᱟᱝ ᱜᱟᱱᱚᱜ ᱠᱟᱱᱟ ᱮᱱᱟᱝ ᱠᱷᱚᱱᱟᱜ ᱜᱮ ᱨᱤᱢᱤᱞ ᱨᱤᱢᱤᱞ ᱟᱠᱟᱫᱟ ᱛᱚ ᱱᱤᱛᱚᱜ ᱫᱚ ᱨᱤᱢᱤᱞ ᱫᱚ ᱦᱟᱸᱜ ᱜᱷᱳᱨ ᱟᱹᱜᱩᱭᱮᱫ ᱠᱟᱱᱟᱭ ᱛᱚ ᱚᱱᱛᱮ ᱜᱮ ᱚᱠᱟ ᱞᱮᱠᱟ
ᱦᱳᱭ ᱜᱚᱝᱠᱮ ᱮᱱᱟᱝ ᱠᱷᱚᱡ ᱦᱚᱸ ᱱᱚᱱᱛᱮ ᱦᱚᱸ ᱠᱟᱹᱴᱤᱡ ᱨᱤᱢᱤᱞ ᱢᱟ ᱢᱮᱱᱟᱜ ᱟᱠᱟᱫ ᱜᱮ ᱾ ᱦᱩᱰᱩᱨ ᱵᱤᱡᱽᱞᱤ ᱦᱚᱸᱭ ᱵᱤᱡᱽᱞᱤᱭᱮᱫ ᱜᱮᱭᱟ ᱥᱟᱺᱜᱤᱧ ᱥᱮᱫ ᱨᱮ ᱟᱫᱚ ᱾ ᱚᱠᱟ ᱞᱮᱠᱟ ᱯᱟᱪᱷᱮ ᱦᱚᱭ ᱫᱟᱜ ᱠᱚ ᱦᱤᱡᱩᱜ ᱠᱟᱱ ᱜᱮᱭᱟ ᱪᱤᱠᱟᱹᱢ ᱞᱟᱹᱭ ᱫᱟᱲᱮᱭᱟᱜᱼᱟ ᱾ ᱮ ᱧᱮᱞᱚᱜ ᱠᱟᱱᱟ ᱛᱚ ᱦᱮᱸᱫᱮ ᱨᱤᱢᱤᱞ ᱵᱟᱹᱭ ᱵᱟᱹᱭᱛᱮ ᱦᱤᱡᱩᱜ
ᱜᱮᱭᱟ ᱢᱟᱱᱮ ᱚᱠᱟ ᱥᱚᱢᱚᱭ ᱫᱟᱜ ᱜᱮᱭᱟᱭ ᱞᱟᱹᱭ ᱢᱟ ᱵᱟᱭ ᱠᱩᱞᱟᱹᱜ ᱜᱮᱭᱟ᱾
ᱦᱳᱭ ᱜᱚᱝᱠᱮ ᱛᱚᱵᱮ ᱜᱚᱝᱠᱮ ᱟᱯᱮ ᱟᱯᱮ ᱫᱤᱥᱚᱢ ᱥᱮᱫ ᱫᱚ ᱚᱱᱠᱟ ᱩᱫ ᱠᱚᱫᱚ ᱪᱮᱫ ᱠᱚᱯᱮ ᱦᱟᱞᱟᱝ ᱜᱮᱭᱟ ᱟᱨ ᱪᱮᱫ ᱩᱫ ᱩᱫ ᱯᱮ ᱡᱚᱢ ᱜᱮᱭᱟ ᱛᱚᱵᱮ
ᱚ ᱮᱠᱷᱚᱱ ᱫᱚ ᱦᱟᱸᱜ ᱞᱟᱹᱭ ᱵᱚᱞᱛᱮ ᱫᱚ ᱩᱫ ᱫᱚ ᱦᱟᱸᱜ ᱱᱚᱣᱟ ᱯᱩᱴᱠᱟᱹ ᱩᱫ ᱜᱮ ᱟᱨᱠᱤ ᱫᱚᱢᱮ ᱚᱢᱚᱱᱚᱜ ᱠᱟᱱᱟ ᱦᱟᱸᱜ᱾ ᱚᱱᱠᱟ ᱫᱟᱜ ᱡᱟᱹᱯᱩᱫ ᱫᱤᱱ ᱫᱚ ᱦᱟ. ᱜ ᱟᱞᱮ ᱥᱮᱫ ᱫᱚ ᱟᱨᱠᱤ ᱯᱩᱴᱠᱟ. ᱜᱮ ᱫᱚᱢᱮ ᱚᱢᱚᱱᱚᱜ ᱜᱮᱭᱟ ᱟᱨ ᱮᱴᱟᱜ ᱫᱤᱱ ᱠᱚᱢᱟ ᱮᱴᱟᱜ ᱩᱫ ᱠᱚᱢᱟ ᱢᱮᱱᱟᱜ ᱟᱠᱟᱜ ᱜᱮᱭᱟ᱾ ᱟᱯᱮ ᱥᱮᱫ ᱫᱚ ᱱᱚᱣᱟ ᱯᱩᱴᱠᱟᱹ ᱩᱫ ᱢᱮᱱᱟᱜ ᱟᱠᱟᱫ ᱜᱮᱭᱟ ᱥᱮ ᱵᱟᱝ ᱜᱚᱝᱠᱮ ᱛᱟᱦᱞᱮ?
ᱦᱳᱭ ᱜᱚᱝᱠᱮ ᱟᱞᱮ ᱥᱮᱫ ᱯᱩᱴᱠᱟᱹ ᱩᱫ ᱫᱚ ᱩᱱᱟᱹᱜ ᱡᱟᱹᱥᱛᱤ ᱠᱟᱭ ᱫᱚ ᱵᱟᱝ ᱧᱮᱞᱚᱜᱼᱟ ᱪᱮᱫᱟᱜ ᱥᱮ ᱟᱞᱮ ᱥᱮᱫ ᱫᱚ ᱵᱤᱨ ᱫᱚ ᱥᱟᱺᱜᱤᱧ ᱨᱮ ᱢᱮᱱᱟᱜ ᱠᱟᱫᱟ ᱟᱞᱮ ᱥᱮᱫ ᱫᱚ ᱡᱟᱹᱥᱛᱤ ᱠᱟᱭ ᱛᱮ ᱧᱮᱞᱚᱜᱼᱟ ᱡᱟᱦᱟᱸ ᱫᱚ ᱢᱤᱥᱤᱪᱤᱨᱤ ᱩᱫ ᱟᱨ ᱱᱚᱛᱮ ᱠᱩᱢᱵᱟᱹ ᱩᱫ ᱟᱨ ᱛᱟᱨᱯᱚᱨᱮ ᱚᱨᱛᱩᱫ ᱩᱫ ᱫᱟᱜ ᱢᱟᱹᱰᱤ ᱩᱫ ᱚᱱᱟ ᱠᱚ ᱧᱮᱞᱚᱜ ᱜᱮᱭᱟ ᱡᱟᱦᱟᱸ ᱫᱚ ᱵᱤᱨ ᱠᱚᱨᱮᱱᱟᱜ ᱩᱫ ᱫᱚ ᱠᱷᱩᱵ ᱠᱚᱢ ᱧᱮᱞᱚᱜᱼᱟ ᱜᱚᱝᱠᱮ ᱟᱯᱮ ᱥᱮᱫ ᱫᱚ ᱡᱟᱹᱥᱛᱤ ᱠᱟᱭ ᱛᱮ ᱛᱚᱵᱮ ᱯᱩᱴᱠᱟᱹ ᱜᱮ ᱧᱮᱞᱚᱜᱼᱟ ᱛᱚᱵᱮ ᱜᱚᱝᱠᱮ?
ᱦᱮᱸ ᱱᱤᱛᱚᱜ ᱞᱮᱠᱟᱛᱮ ᱫᱚ ᱦᱟᱸᱜ ᱱᱚᱣᱟ ᱯᱩᱴᱠᱟᱹ ᱜᱮ ᱢᱮᱱᱟᱜ ᱟᱠᱟᱜᱼᱟ ᱡᱟᱦᱟᱸ ᱩᱫ ᱵᱮᱱ ᱞᱟᱹᱭ ᱠᱮᱫᱟ ᱛᱚ ᱚᱱᱟ ᱠᱚᱢᱟ ᱢᱮᱱᱟᱜ ᱟᱠᱫᱟᱜ ᱜᱮ ᱚᱱᱟ ᱢᱟ ᱠᱷᱩᱵᱽ ᱠᱚᱢ ᱜᱮᱭᱟ ᱟᱫᱚ ᱯᱩᱴᱠᱟᱹ ᱜᱮ ᱱᱤᱛᱚᱜ ᱫᱚ ᱵᱮᱥᱤ ᱧᱮᱞᱚᱜ ᱜᱮᱭᱟ᱾
ᱟᱪᱷᱟ ᱜᱚᱝᱠᱮ ᱛᱚᱵᱮ ᱟᱵᱮᱱ ᱩᱫ ᱢᱚᱫᱽᱨᱮ ᱚᱠᱟ ᱩᱫ ᱡᱟᱹᱥᱛᱤ ᱠᱟᱭᱛᱮ ᱥᱤᱵᱤᱞ ᱵᱮᱱᱟ? ᱥᱮ ᱡᱚᱢ ᱨᱮᱫᱚ ᱟᱹᱰᱤ ᱵᱮᱱ ᱠᱩᱥᱤᱭᱟᱜᱼᱟ?
ᱩᱫ ᱫᱚ ᱦᱟᱸᱜ ᱜᱚᱢᱠᱮ ᱟᱹᱞᱤᱧ ᱢᱟ ᱟᱨᱠᱤ ᱤᱫ ᱵᱚᱞᱛᱮ ᱜᱮ ᱡᱚᱛᱚ ᱜᱮ ᱦᱟᱸᱜ ᱟᱨᱠᱤ ᱵᱷᱟᱜᱮ ᱜᱮᱞᱤᱧ ᱵᱩᱡᱷᱟᱹᱣ ᱜᱮᱭᱟ᱾
ᱛᱚᱵᱮ ᱜᱚᱝᱠᱮ ᱟᱯᱮ ᱥᱮᱫ ᱫᱚ ᱚᱠᱟᱞᱮᱠᱟ ᱩᱫ ᱠᱚᱫᱚ ᱚᱠᱟᱞᱮᱠᱟ ᱠᱚ ᱩᱛᱩᱭᱟ? ᱥᱮᱠᱚ ᱵᱷᱟᱹᱡᱤᱭᱟ ᱢᱟᱱᱮ ᱟᱢᱫᱟ ᱩᱛᱟᱹᱨ ᱳᱫᱽ ᱢᱮᱱᱟᱜ ᱟᱠᱟᱣᱟ ᱩᱫᱽ ᱢᱮᱱᱟᱜ ᱟᱠᱟᱫᱟ ᱫᱟᱜ ᱢᱟᱹᱰᱤ ᱩᱫᱽ ᱢᱮᱱᱟᱜ ᱟᱠᱟᱫᱟ ᱵᱩᱥᱩ ᱩᱫᱽ ᱢᱮᱱᱟᱜ ᱟᱠᱟᱫᱟ
ᱠᱚ ᱡᱚᱢ ᱜᱮᱭᱟ ᱟᱨᱠᱤ ᱵᱷᱟᱹᱡᱤ ᱠᱟᱛᱮᱫ ᱦᱚᱸ ᱟᱨᱠᱤ ᱥᱚᱲᱮ ᱠᱟᱛᱮᱫ ᱦᱚᱸ ᱢᱟᱱᱮ ᱡᱚᱛᱚ ᱨᱚᱠᱚᱢ ᱠᱟᱛᱮᱫ ᱜᱮᱞᱮ ᱡᱚᱢ ᱜᱮᱭᱟ ᱦᱟᱸᱜ᱾
ᱦᱳᱭ ᱚᱱᱟ ᱫᱚ ᱚᱠᱛᱚ ᱳᱯᱚᱨ ᱨᱮ ᱱᱤᱨᱵᱷᱚᱨ ᱚᱠᱚᱭ ᱚᱠᱟ ᱞᱮᱠᱟᱛᱮ ᱡᱚᱢ
ᱦᱮᱸ ᱦᱮᱸ ᱦᱮᱸ ᱛᱟᱦᱞᱮ ᱜᱚᱝᱠᱮ ᱵᱟᱰᱟᱭ ᱢᱮᱱᱟᱜ ᱟᱠᱟᱫ ᱥᱮ ᱥᱮ ᱵᱟᱝ ᱥᱮ ᱟᱢ ᱛᱚᱢ ᱞᱟᱹᱭᱮᱫ ᱠᱟᱱᱟ ᱚᱱᱮ ᱚᱱᱠᱟ ᱯᱩᱴᱠᱟᱹ ᱩᱫ ᱛᱚ ᱚᱱᱠᱟ ᱞᱮᱠᱟ ᱵᱟᱹᱱᱩᱜ ᱟᱠᱟᱜᱼᱟ ᱥᱮ ᱥᱟᱺᱜᱤᱧ ᱨᱮ? ᱛᱚ ᱚᱠᱟ ᱪᱮᱠᱟᱱ ᱡᱟᱭᱜᱟ ᱠᱚᱨᱮ ᱚᱢᱚᱱᱚᱜ ᱜᱮ ᱱᱚᱝᱠᱟ ᱵᱟᱰᱟᱭ ᱜᱮᱭᱟᱵᱤᱱ ᱥᱮ?
ᱦᱳᱭ ᱜᱚᱢᱠᱮ ᱚᱱᱟ ᱫᱚ ᱵᱟᱰᱟᱭ ᱜᱮᱭᱟ ᱞᱤᱧ ᱡᱮ ᱵᱟᱰᱟᱭᱟᱞᱤᱧ ᱡᱮ ᱦᱮᱸ ᱵᱤᱨ ᱵᱤᱨ ᱛᱟᱞᱟ ᱠᱚᱨᱮ ᱜᱮ ᱡᱟᱹᱥᱛᱤ ᱠᱟᱭᱛᱮ ᱯᱩᱴᱠᱟᱹ ᱫᱚ ᱚᱢᱚᱱᱚᱜᱼᱟ᱾ ᱟᱨ ᱠᱚ ᱞᱟᱹᱭᱟ ᱥᱮ ᱪᱮᱫ ᱯᱩᱴᱠᱟᱹ ᱦᱟᱞᱟᱝ ᱫᱚ ᱮᱢᱱᱤ ᱟᱢᱩᱞᱤ ᱵᱮᱯᱟᱨ ᱫᱚ ᱵᱟᱝ ᱠᱟᱱᱟ ᱟᱹᱰᱤ ᱜᱟᱹᱦᱤᱨ ᱥᱟᱶᱛᱮ ᱠᱚᱭᱚᱜ ᱛᱷᱤᱨ ᱠᱟᱜ ᱦᱩᱭᱩᱜᱼᱟ ᱧᱮᱞ ᱦᱩᱭᱩᱜᱼᱟ ᱥᱟᱠᱟᱢ ᱠᱚᱛᱮ ᱯᱚᱴᱚᱢ ᱠᱚᱜᱼᱟ ᱥᱮ ᱪᱮᱫ ᱟᱨ ᱵᱤᱧ ᱠᱤᱫᱤᱧ ᱨᱮᱭᱟᱜ ᱦᱚᱸ ᱵᱚᱛᱚᱨ ᱛᱟᱦᱮᱱᱟ ᱟᱵᱮᱱ ᱫᱚᱵᱮᱱ ᱦᱮᱞᱟᱣ ᱵᱟᱲᱟ ᱟᱠᱟᱱ ᱜᱮᱭᱟ
ᱦᱮᱸ ᱪᱟᱞᱟᱣ ᱵᱟᱲᱟ ᱦᱩᱭ ᱟᱠᱟᱱ ᱜᱮᱭᱟ ᱢᱟᱱᱮ ᱡᱟᱦᱟᱸᱭ ᱥᱟᱵ ᱠᱟᱜ ᱢᱮ ᱚᱱᱠᱟ ᱵᱟᱠᱚ ᱧᱮᱞ ᱵᱟᱲᱟ ᱠᱟᱫᱟ ᱚᱱᱟ ᱳᱫᱽ ᱫᱚ ᱟᱨᱠᱤ ᱞᱮᱵᱮᱫ ᱤᱫᱤᱭᱟᱠᱚ ᱟᱨᱠᱤ ᱵᱩᱡ ᱦᱚᱸ ᱵᱟᱠᱚ ᱵᱩᱡ ᱫᱟᱲᱮᱭᱟᱜᱼᱟ ᱛᱚ ᱚᱱᱮ ᱚᱱᱠᱟ ᱵᱟᱝᱠᱚ ᱵᱩᱡᱷᱟᱹᱣ ᱦᱚᱜ ᱫᱟᱲᱮᱭᱟᱜ ᱜᱮᱭᱟ᱾
ᱟᱪᱷᱟ ᱜᱚᱝᱠᱮ ᱟᱞᱤᱧ ᱫᱚ ᱚᱱᱠᱟ ᱫᱚ ᱵᱟᱹᱞᱤᱧ ᱧᱮᱞ ᱟᱠᱟᱫᱼᱟ ᱯᱩᱴᱷᱠᱟᱹ ᱠᱚᱫᱚ ᱟᱹᱞᱤᱧ ᱫᱚ ᱵᱟᱡᱟᱨ ᱠᱚᱨᱮᱞᱤᱧ ᱧᱮᱞ ᱟᱠᱟᱜ ᱠᱚᱣᱟ ᱟᱹᱠᱷᱨᱤᱧ ᱠᱚ ᱟᱹᱜᱩ ᱵᱟᱲᱟᱭ ᱜᱮᱭᱟ ᱦᱟᱛᱟᱣ ᱦᱚᱸᱞᱤᱧ ᱦᱟᱛᱟᱣ ᱠᱟᱜ ᱜᱮᱭᱟ᱾ ᱵᱟᱠᱷᱟᱡ ᱯᱮᱲᱟ ᱠᱚ ᱠᱚ ᱚᱱᱠᱟ ᱵᱤᱨ ᱛᱟᱞᱟ ᱵᱤᱨ ᱫᱷᱟᱨ ᱠᱚᱨᱮᱱ ᱯᱮᱲᱟ ᱦᱚᱲ ᱢᱮᱱᱟᱜ ᱟᱠᱟᱫ ᱠᱚᱣᱟ ᱩᱱᱠᱩ ᱠᱚ ᱟᱹᱜᱩ ᱦᱚᱴᱚ ᱠᱟᱜᱼᱟ ᱚᱱᱟ ᱠᱚᱜᱮᱞᱮ ᱩᱛᱩ ᱵᱟᱲᱟ ᱣᱟᱠᱟᱜᱼᱟ ᱥᱤᱵᱤᱞ ᱢᱟ ᱟᱹᱰᱤ ᱵᱷᱟᱞᱤ ᱥᱤᱵᱤᱞᱟ ᱡᱚᱢ ᱨᱮᱦᱚᱸ ᱵᱮᱥ ᱜᱮ ᱵᱩᱡᱩᱜᱼᱟ ᱛᱚᱵᱮ ᱜᱚᱢᱠᱮ ᱟᱯᱮ ᱯᱩᱴᱠᱩ ᱠᱚᱫᱚ ᱯᱮ ᱟᱠᱷᱨᱤᱧ ᱜᱮᱭᱟ ᱥᱮ
ᱱᱚᱣᱟ ᱫᱚ ᱦᱟᱸᱜ ᱟᱨᱠᱤ ᱡᱩᱫᱤᱭᱳ ᱫᱚᱢᱮ ᱜᱟᱱ ᱜᱮ ᱧᱟᱢᱚᱜᱼᱟ ᱛᱟᱦᱚᱞᱮ ᱚᱱᱠᱟ ᱟᱹᱠᱷᱨᱤᱧ ᱦᱚᱸ ᱦᱩᱭᱩᱜ ᱜᱮᱭᱟ ᱵᱟᱝᱠᱷᱟᱱ ᱫᱚ ᱚᱱᱠᱟ ᱡᱚᱢ ᱵᱟᱲᱟ ᱞᱟᱹᱜᱤᱫ ᱜᱮ
ᱟᱪᱷᱟ ᱜᱚᱝᱠᱮ ᱛᱚᱵᱮ ᱦᱚᱸᱜᱚᱭ ᱜᱚᱝᱠᱮ ᱟᱵᱚ ᱢᱟ ᱡᱟᱸᱢᱵᱲᱩ ᱠᱚᱵᱚᱱ ᱡᱚᱢ ᱠᱚ ᱜᱮ ᱦᱚᱸᱭ ᱵᱚᱨᱥᱟ ᱞᱟᱛᱟᱨ ᱨᱮ ᱡᱟᱸᱢᱵᱲᱩ ᱟᱨ ᱛᱚᱨᱚᱦᱚᱜ ᱠᱚᱢᱟ ᱛᱚ ᱟᱯᱮ ᱥᱮᱫ ᱫᱚᱠᱚ ᱧᱟᱢᱚᱜ ᱠᱟᱱ ᱜᱮᱭᱟ ᱥᱮ ᱵᱟᱝ ᱱᱮᱛᱟᱨ ᱫᱚ
ᱦᱮᱸ ᱟᱞᱮᱥᱮᱫ ᱢᱟ ᱱᱩᱠᱩ ᱫᱚ ᱦᱟᱸᱜ ᱟᱨᱠᱤ ᱠᱟᱹᱴᱤᱡ ᱜᱚᱨᱚᱢ ᱞᱮᱠᱷᱟᱱ ᱜᱮ ᱟᱨᱠᱤ ᱫᱚᱢᱮ ᱠᱚ ᱩᱰᱩᱠᱚᱜ ᱜᱮᱭᱟ ᱥᱟᱵ ᱵᱟᱲᱟ ᱢᱟ ᱦᱩᱭᱩᱜ ᱜᱮᱭᱟ
ᱢᱮᱱᱟᱜ ᱠᱚ ᱜᱮᱭᱟ ᱟᱞᱮ ᱥᱮ ᱜᱚᱢᱠᱮ ᱵᱟᱝ ᱞᱮᱠᱟ ᱫᱚ ᱵᱟᱝ ᱡᱚᱢ ᱵᱟᱲᱟ ᱦᱚᱸ ᱦᱩᱭ ᱟᱠᱟᱱ ᱜᱮᱭᱟ
ᱵᱤᱥᱮᱥ ᱠᱟᱭᱛᱮ ᱜᱚᱢᱠᱮ ᱠᱚ ᱧᱮᱞᱚᱜ ᱠᱟᱱᱟ ᱛᱚᱨᱚᱦᱚᱫ ᱫᱚ ᱠᱚᱢ ᱜᱮᱠᱚ ᱧᱮᱞᱚᱜ ᱠᱟᱱᱟ ᱥᱮ ᱟᱞᱮ ᱥᱮᱫ ᱫᱚ ᱡᱟᱢᱲᱩ ᱫᱚᱠᱚ ᱧᱟᱢ ᱫᱚᱠᱚ ᱧᱟᱢᱚᱜ ᱠᱟᱱ ᱜᱮᱭᱟ ᱟᱨ ᱱᱚᱱᱛᱮ ᱥᱟᱶᱛᱮ ᱮᱸ ᱱᱚᱛᱮ ᱦᱚᱨᱚ ᱠᱚᱦᱚᱸ ᱵᱟᱹᱨᱩᱰᱟᱝ ᱠᱚᱦᱚᱸ ᱢᱮᱱᱟᱜ ᱫᱚ ᱢᱮᱱᱟᱜ ᱠᱚᱜ ᱜᱮᱭᱟ ᱟᱨ ᱡᱚᱢᱮᱫ ᱜᱮᱭᱟᱞᱮ ᱟᱯᱮ ᱠᱚᱥᱮᱫ ᱫᱚ ᱡᱚᱢᱮᱫ ᱠᱚᱣᱟ ᱠᱚ ᱥᱮ ᱵᱟᱝ
ᱦᱮᱸ ᱟᱞᱮ ᱥᱮ ᱦᱚᱸ ᱵᱟᱨᱩ ᱵᱟᱹᱨᱩᱰᱟᱝ ᱮᱢ ᱞᱟᱹᱭ ᱠᱮᱫ ᱠᱷᱟᱱ ᱫᱚ ᱦᱟᱸᱜ ᱵᱟᱹᱨᱩᱰᱟᱝ ᱫᱚ ᱱᱚᱜᱚᱭ ᱠᱚᱭᱮᱠ ᱫᱤᱱ ᱞᱟᱦᱟ ᱜᱮ ᱟᱨᱠᱤ ᱯᱳᱭᱞᱳ ᱛᱚᱠᱷᱚᱱᱮ ᱫᱟᱜ ᱡᱟᱹᱲᱤ ᱠᱮᱜᱼᱟ ᱫᱚᱢᱮᱜ ᱜᱮ ᱛᱚᱠᱷᱚᱱ ᱜᱮ ᱦᱟᱸᱜ ᱵᱟᱹᱨᱩᱰᱟᱝ ᱫᱚ ᱟᱢᱫᱟ ᱜᱮ ᱥᱟᱵ ᱵᱟᱲᱟ ᱦᱩᱭ ᱞᱮᱱᱟ
ᱛᱚ ᱟᱯᱮ ᱥᱮᱫ ᱫᱚ ᱵᱟᱹᱨᱩᱰᱟᱝ ᱫᱚ ᱚᱠᱟ ᱞᱮᱠᱟ ᱞᱮᱠᱟ ᱢᱮᱱᱟᱜ ᱠᱚ ᱜᱮᱭᱟ ᱢᱮᱱᱟᱜ
ᱜᱚᱢᱠᱮ ᱟᱞᱮ ᱥᱮᱫ ᱫᱚ ᱵᱟᱹᱨᱩᱰᱟᱝ ᱫᱚ ᱵᱷᱟᱹᱞᱤ ᱜᱮ ᱢᱮᱱᱟᱜ ᱫᱚ ᱢᱮᱱᱟᱜ ᱟᱠᱟᱫ ᱠᱚᱣᱟ ᱟᱫᱚ ᱜᱚᱢᱠᱮ ᱡᱟᱦᱟᱸ ᱫᱚ ᱯᱩᱭᱞᱩ ᱵᱚᱨᱥᱟ ᱡᱟᱦᱟᱸ ᱫᱚ ᱯᱩᱭᱞᱩ ᱫᱟᱜ ᱨᱮ ᱦᱮᱸᱥᱮᱼᱼ ᱡᱟᱦᱟᱸ ᱫᱚ ᱟᱵᱚ ᱱᱤᱭᱟᱹ ᱜᱚᱨᱚᱢ ᱯᱟᱨᱚᱢ ᱠᱟᱛᱮᱜ ᱯᱳᱭᱞᱳ ᱡᱟᱦᱟᱸᱭ ᱫᱟᱜ ᱟᱠᱟ -ᱟ ᱾ ᱛᱚᱠᱷᱚᱱ ᱡᱟᱦᱟᱸ ᱫᱚ ᱡᱟᱹᱥᱛᱤ ᱧᱚᱜ ᱫᱟᱜ ᱡᱟᱹᱲᱤᱼᱟ ᱛᱚᱠᱷᱚᱱ ᱫᱚ ᱵᱟᱨᱩᱰᱟᱝ ᱡᱟᱹᱥᱛᱤ ᱠᱟᱭ ᱛᱮᱠᱚ ᱧᱮᱞᱚᱜᱼᱟ ᱟᱨᱼᱼ ᱮᱱ ᱦᱤᱞᱳᱜ ᱡᱮ ᱦᱤᱞᱳᱜ ᱫᱟᱜᱟ ᱮᱱ ᱦᱤᱞᱳᱜ ᱜᱮ ᱟᱞᱮ ᱫᱚᱞᱮ ᱩᱰᱩᱠᱚᱜᱼᱟ ᱵᱟᱨᱩ ᱰᱟᱝ ᱥᱮᱸᱫᱽᱨᱟ᱾ ᱟᱯᱮ ᱥᱮᱫ ᱫᱚ ᱚᱠᱟ ᱞᱮᱠᱟ ᱠᱚ ᱩᱰᱩᱠᱚᱜᱼᱟ?
ᱟᱞᱮ ᱥᱮᱫ ᱦᱚᱸ ᱚᱱᱠᱟ ᱞᱮᱠᱟᱜᱮ ᱛᱚ ᱜᱚᱢᱠᱮ ᱵᱟᱝᱞᱤᱧ ᱵᱩᱡ ᱫᱟᱲᱮᱭᱟᱜ ᱠᱟᱱᱟ ᱟᱨᱠᱤ ᱡᱮᱼᱼ ᱚᱱᱟ ᱯᱳᱭᱞᱳ ᱫᱟᱜ ᱡᱟᱹᱲᱤ ᱞᱮᱠᱷᱟᱱ ᱜᱮ ᱟᱨᱠᱤ ᱩᱰᱩᱠᱚᱜ ᱜᱮᱭᱟ ᱠᱚ ᱩᱱᱫᱤᱱ ᱫᱚ ᱚᱠᱟ ᱨᱮᱠᱚ ᱛᱟᱦᱮᱱ ᱜᱮᱭᱟ ᱱᱚᱣᱟ ᱠᱟᱛᱷᱟ ᱵᱤᱱ ᱵᱟᱲᱟᱭᱟ ᱚᱠᱟ ᱨᱮᱠᱚᱼᱼ ᱛᱟᱦᱮᱱ ᱜᱮᱭᱟ᱾
ᱦᱳᱭ ᱜᱚᱢᱠᱮ ᱟᱹᱞᱤᱧᱟᱜ ᱱᱚᱣᱟ ᱦᱚᱸ ᱠᱩᱠᱞᱤ ᱫᱚ ᱛᱟᱦᱮᱸ ᱠᱟᱱᱟ ᱠᱩᱞᱤ ᱵᱮᱱᱟᱞᱤᱧ ᱢᱮᱱᱛᱮᱼᱼ ᱟᱹᱞᱤᱧ ᱦᱚᱸ ᱱᱤᱛ ᱫᱷᱟᱹᱵᱤᱡ ᱛᱮ ᱵᱟᱹᱞᱤᱧ ᱵᱟᱰᱟᱭᱟ ᱟᱨ ᱚᱱᱠᱟᱜᱮ ᱜᱚᱲᱚᱢ ᱦᱟᱲᱟᱢ ᱛᱟᱠᱚ ᱵᱟᱹᱞᱤᱧ ᱠᱩᱞᱤ ᱟᱠᱟᱫ ᱠᱚᱣᱟᱼᱼ ᱟᱹᱞᱤᱧ ᱜᱮᱞᱤᱧ ᱟᱥᱟᱭᱮᱫᱼᱟ ᱡᱮ ᱢᱮᱱᱛᱮ ᱚᱛ ᱠᱚᱨᱮ ᱥᱮ ᱚᱱᱠᱟ ᱠᱚ ᱛᱚᱯᱟ ᱠᱚᱚᱜᱼᱟ ᱥᱮᱼᱼ ᱡᱮᱢᱚᱱ ᱟᱵᱚ ᱡᱟᱦᱟᱸᱭ ᱵᱚᱱ ᱢᱚᱱᱮ ᱠᱚᱣᱟ ᱦᱚᱨᱚᱜᱼᱼ ᱠᱚ ᱩᱱᱠᱩ ᱚᱛ ᱠᱚᱨᱮ ᱠᱚ ᱛᱚᱯᱟᱠᱚᱜᱼᱟ ᱯᱟᱪᱷᱮᱫ ᱩᱱᱠᱩ ᱦᱚᱸ ᱚᱛ ᱠᱚᱨᱮ ᱠᱚ ᱛᱚᱯᱟ ᱠᱚᱜ ᱚᱱᱟ ᱫᱟᱜ ᱧᱟᱢ ᱠᱟᱛᱮᱫ ᱠᱚ ᱨᱟᱠᱟᱵ ᱦᱤᱡᱩᱜ
ᱦᱮᱸ ᱟᱞᱤᱧᱟᱜ ᱪᱤᱱᱛ ᱪᱤᱱᱛᱟᱹ ᱵᱷᱟᱵᱱᱟ ᱦᱚᱸ ᱚᱱᱠᱟ ᱞᱮᱠᱟ ᱠᱷᱟᱱ ᱞᱟᱹᱭᱮᱫ ᱠᱟᱱᱟ ᱵᱟᱲᱟᱭ ᱢᱟ ᱵᱟᱹᱱᱩᱜ ᱟᱠᱟᱫᱟ ᱛᱚ ᱵᱟᱝᱢᱟ ᱚᱛ ᱠᱚᱨᱮ ᱦᱳᱭᱛᱳ ᱼᱼ ᱜᱚᱴᱟ ᱜᱮ ᱦᱚᱭᱛᱚ ᱠᱚ ᱛᱚᱯᱟᱜᱚᱜᱼᱟ ᱦᱟᱸᱜᱼᱼ
ᱦᱳᱭ ᱜᱚᱝᱠᱮ ᱡᱮᱦᱮᱛᱩ ᱦᱮᱸᱻ ᱼᱼ ᱥᱮᱱ ᱱᱚᱝᱠᱟ ᱡᱤᱭᱟᱹᱞᱤ ᱟᱢᱫᱟ ᱨᱚᱠᱚᱢ ᱢᱮᱱᱟᱜ ᱟᱠᱟᱫ ᱠᱚᱣᱟ ᱡᱟᱦᱟᱸ ᱫᱚ ᱨᱚᱴᱮ ᱡᱚᱢ ᱡᱤᱭᱟᱹᱞᱤ ᱵᱤᱧ ᱠᱚ ᱢᱮᱱᱟᱜ ᱟᱠᱟᱫ ᱠᱚᱣᱟ ᱡᱟᱦᱟᱸ ᱫᱚᱼᱼ ᱨᱚᱴᱮ ᱠᱚ ᱡᱚᱢ ᱠᱚ ᱜᱮᱭᱟ ᱡᱩᱫᱤ ᱵᱟᱭᱨᱮ ᱨᱮᱭ ᱛᱟᱦᱮᱱ ᱠᱷᱟᱡ ᱫᱚ ᱩᱱᱤ ᱫᱚ ᱡᱚᱢ ᱦᱚᱪᱚᱼᱟ ᱛᱚ ᱦᱮᱸᱥᱮ ᱟᱨ ᱡᱩᱫᱤ ᱚᱱᱠᱟ ᱚᱛ ᱞᱟᱛᱟᱨ ᱨᱮ ᱛᱟᱦᱮᱱ ᱠᱷᱟᱡ ᱫᱚ ᱩᱱᱤ ᱫᱚ ᱪᱟᱱᱥ ᱠᱚᱢ ᱛᱟᱦᱮᱱ ᱛᱟᱭ ᱡᱮ ᱧᱟᱢᱮᱭᱟ ᱟᱨᱼᱼ ᱡᱚᱢᱮᱭᱟ ᱦᱳᱭ ᱥᱮ᱾
ᱦᱩᱸ ᱦᱩᱸ ᱦᱩᱸ ᱛᱚ ᱜᱚᱝᱠᱮ ᱟᱨ ᱛᱟᱦᱞᱮ ᱱᱚ ᱼᱼ ᱟᱯᱮᱥᱮᱫ ᱫᱚ ᱚᱱᱠᱟ ᱜᱟᱰᱟ ᱠᱚ ᱢᱮᱱᱟᱜ ᱟᱠᱟᱫ ᱜᱮᱭᱟ᱾
ᱜᱚᱝᱠᱮ ᱜᱟᱰᱟ ᱫᱚ ᱢᱮᱱᱟᱜ ᱫᱚ ᱢᱮᱱᱟᱜ ᱟᱠᱟᱫ ᱜᱮᱭᱟ ᱠᱟᱹᱴᱤᱡ ᱯᱷᱟᱨᱟᱠ ᱧᱚᱜ ᱨᱮ ᱢᱮᱱᱟᱜ ᱟᱠᱟᱜ-ᱟ᱾
ᱚ ᱟᱪᱷᱟ ᱜᱟᱰᱟ ᱫᱚ ᱦᱟᱸᱜ ᱟᱞᱮ ᱥᱮᱫ ᱫᱚ ᱥᱩᱨ ᱨᱮᱜᱮ ᱢᱮᱱᱟᱜ ᱜᱮᱭᱟ ᱟᱨᱠᱤᱼᱼ ᱦᱳᱭ ᱚᱱᱟ ᱜᱟᱰᱟ ᱠᱚᱨᱮ ᱜᱮᱼᱼ ᱦᱟᱹᱠᱩ ᱠᱚ ᱢᱟᱞᱮ ᱥᱟᱵ ᱵᱟᱲᱟ ᱠᱚᱜᱮᱭᱟ᱾ ᱟᱯᱮ ᱫᱚ ᱦᱟᱹᱠᱩ ᱠᱚᱫᱚ ᱟᱨᱠᱤ ᱢᱮᱱᱟᱜ ᱠᱚᱜᱭᱟ ᱥᱮ ᱵᱟᱝᱜᱮ?
ᱜᱚᱢᱠᱮ ᱟᱞᱮ ᱥᱮᱫ ᱫᱚ ᱜᱟᱰᱟ ᱫᱚ ᱢᱟ ᱥᱟᱺᱜᱤᱧ ᱜᱮᱭᱟ ᱜᱟᱰᱟ ᱠᱚ ᱥᱮᱫ ᱦᱚᱸ ᱦᱮᱱᱟᱜ ᱟᱞᱮ ᱟᱫᱚᱼᱼ ᱚᱠᱛᱚᱭ ᱦᱟᱛᱟᱣᱟ ᱪᱟᱞᱟᱣᱛᱮ ᱟᱫᱚ ᱥᱩᱨ ᱥᱩᱯᱩᱨᱼᱼ ᱠᱚᱨᱮ ᱜᱮ ᱡᱟᱦᱟᱸ ᱯᱩᱠᱷᱨᱤ ᱠᱚ ᱦᱟᱹᱠᱩ ᱠᱚ ᱨᱟᱠᱟᱵ ᱦᱤᱡᱩᱜᱼᱟᱼᱼ ᱩᱱᱠᱩ ᱠᱚ ᱜᱮ ᱞᱮ ᱥᱟᱵ ᱵᱟᱲᱟ ᱠᱚᱣᱟ ᱥᱮ ᱜᱟᱰᱟ ᱠᱚ ᱨᱮ ᱠᱷᱚᱡ ᱦᱟᱹᱠᱩ ᱠᱚ ᱨᱟᱠᱟᱵ ᱦᱤᱡᱩᱜᱼᱟ ᱜᱟᱰᱟ ᱢᱟ ᱥᱟᱜᱤᱧ ᱜᱮ‌ ᱟᱨ ᱢᱤᱫᱵᱟᱨ ᱦᱟᱹᱠᱩᱼᱼ ᱦᱤᱡᱩᱜ ᱜᱮᱭᱟ ᱡᱟᱦᱟᱸ ᱫᱚ ᱞᱟᱹᱴᱩ ᱞᱟᱹᱴᱩ ᱦᱟᱹᱠᱩᱼᱼ ᱠᱤᱪᱷᱩ ᱠᱚ ᱛᱟᱦᱮᱸᱱ ᱜᱮᱭᱟ
ᱚ ᱟᱪᱪᱷᱟ ᱟᱯᱮ ᱥᱮᱫ ᱫᱚ ᱛᱟᱦᱚᱞᱮ ᱪᱤᱞᱤ ᱦᱟᱹᱠᱩ ᱦᱟᱸᱜ ᱟᱨᱠᱤ ᱵᱤᱥᱤ ᱠᱚ ᱧᱮᱞᱚᱜ ᱠᱟᱱᱟ? ᱦᱟᱹᱠᱩ ᱢᱟ ᱟᱢᱫᱟ ᱞᱮᱠᱟ ᱜᱮ ᱢᱮᱱᱟᱜ ᱠᱚᱼᱼ
ᱜᱚᱢᱠᱮ ᱵᱮᱥᱤ ᱫᱚ ᱠᱚ ᱧᱮᱞᱚᱜᱼᱟ ᱡᱩᱫᱤ ᱵᱮᱱ ᱢᱮᱱᱠᱷᱟᱱ ᱫᱚᱼᱼ ᱰᱟᱹᱲᱠᱟᱹ ᱦᱟᱹᱠᱩ ᱟᱨ ᱯᱩᱴᱤ ᱦᱟᱹᱠᱩ ᱫᱚ ᱡᱚᱠᱷᱚᱱ ᱵᱚᱨᱥᱟ ᱨᱮ ᱡᱟᱦᱟᱸ ᱫᱚ ᱟᱵᱚ ᱢᱚᱥᱟᱨᱤᱼᱼ ᱴᱚᱨᱚᱰᱟᱝ ᱠᱚᱵᱚᱱ ᱚᱰᱟᱣ ᱜᱮᱭᱟ ᱥᱮ ᱠᱷᱮᱛ ᱟᱲᱮ ᱠᱚᱨᱮ ᱩᱱᱠᱩ ᱦᱟᱹᱠᱩ ᱠᱚ ᱧᱮᱞᱚᱜᱼᱟ ᱟᱨᱼᱼ ᱡᱩᱫᱤ ᱟᱲᱟᱜ ᱦᱟᱹᱠᱩ ᱡᱩᱫᱤ ᱡᱟᱦᱟᱸᱭ ᱯᱩᱠᱷᱨᱤ ᱨᱮ ᱟᱲᱟᱜ ᱟᱠᱟᱫ ᱠᱚᱣᱟ ᱠᱚ ᱦᱟᱹᱠᱩ ᱠᱚᱼᱼ ᱨᱩᱭ ᱠᱟᱛᱞᱟ ᱥᱮ ᱜᱞᱟᱥ ᱠᱟᱯ ᱮᱢᱟᱱ ᱪᱟᱨᱟᱯᱚᱱᱟ ᱠᱚ ᱠᱚ ᱛᱟᱦᱮᱸᱱ ᱜᱮᱭᱟᱼᱼ ᱩᱱᱠᱩ ᱠᱚ ᱠᱚ ᱨᱟᱠᱟᱵ ᱦᱤᱡᱩᱜ ᱠᱷᱟᱱ ᱩᱱᱠᱩ ᱠᱚ ᱧᱮᱞᱚᱜ ᱜᱮᱭᱟ ᱪᱚᱲᱜᱚᱡ ᱜᱳᱲᱳᱭ ᱢᱟ ᱢᱮᱱᱟᱜ ᱟᱠᱟᱫ ᱠᱚ ᱜᱮ᱾
ᱛᱚ ᱜᱚᱢᱠᱮ ᱱᱚᱝᱠᱟ ᱞᱮᱠᱟ ᱵᱤᱱ ᱵᱟᱲᱟᱭ ᱟᱠᱟᱫᱟ ᱟᱨ ᱠᱤ ᱪᱤᱞᱤ ᱦᱟᱹᱠᱩ ᱟᱨᱠᱤᱢ ᱡᱚᱢ ᱞᱮᱠᱚ ᱠᱷᱟᱱ ᱥᱮ ᱱᱚᱣᱟ ᱨᱳᱜᱽ ᱦᱟᱹᱥᱩ ᱠᱚᱼᱼ ᱨᱳᱜᱽ ᱟᱡᱟᱨ ᱠᱚ ᱟᱨᱠᱤ ᱱᱚᱝᱠᱟ ᱫᱟᱹᱲ ᱜᱮᱭᱟᱭ᱾
ᱦᱳᱭ ᱜᱚᱝᱠᱮ ᱚᱱᱟ ᱦᱚᱸᱞᱤᱧ ᱵᱟᱰᱟᱭ ᱫᱚᱞᱤᱧ ᱵᱟᱰᱟᱭ ᱜᱮᱭᱟ ᱟᱫᱚ ᱛᱤᱱᱟᱹᱜ ᱴᱟᱜ ᱥᱟᱹᱨᱤ ᱠᱟᱱᱟᱼᱼ ᱟ ᱱᱤᱭᱟᱹ ᱫᱚ ᱟᱸᱡᱚᱢ ᱠᱟᱛᱷᱟ ᱠᱟᱱᱟ ᱥᱮ ᱜᱚᱝᱠᱮ ᱞᱟᱹᱭ ᱼᱼ ᱛᱚ ᱟᱨ ᱵᱟᱝ ᱜᱟᱱᱚᱜ ᱠᱟᱱᱟ ᱡᱮ ᱥᱟᱹᱨᱤ ᱜᱮᱭᱟ ᱢᱮᱱᱛᱮ᱾ ᱦᱳᱭ ᱜᱚᱝᱠᱮ ᱞᱟᱹᱭ ᱟᱵᱮᱱ ᱠᱟᱱᱟᱞᱤᱧ ᱡᱟᱦᱟᱸᱭ ᱫᱚ ᱜᱚᱢᱠᱮ ᱼᱼ ᱠᱚ ᱢᱮᱛᱟ ᱠᱚᱣᱟ ᱥᱮ ᱠᱩᱪᱞᱟᱹ ᱠᱚ ᱢᱮᱛᱟ ᱠᱚᱣᱟ ᱞᱟᱹᱭ ᱟᱠᱚ ᱥᱮ ᱪᱮᱫ ᱩᱱᱠᱩ ᱦᱟᱹᱠᱩᱼᱼ ᱡᱚᱢ ᱞᱮᱠᱚ ᱠᱷᱟᱱ ᱚᱱᱟ ᱦᱚᱸ ᱨᱟᱥᱮ ᱡᱚᱢ ᱨᱟᱥᱮ ᱠᱟᱛᱮᱫ ᱡᱚᱢ ᱞᱮᱠᱚ ᱠᱷᱟᱱᱼᱼ ᱢᱟᱱᱮ ᱦᱚᱲᱢᱚ ᱯᱚᱠᱠᱷᱮ ᱟᱹᱰᱤ ᱱᱟᱯᱟᱭ ᱜᱮᱭᱟ ᱟᱨ ᱱᱚᱛᱮ ᱡᱟᱦᱟᱸᱭ ᱫᱚ ᱫᱩᱲᱤ ᱦᱟᱹᱠᱩ ᱠᱚ ᱢᱮᱛᱟ ᱼᱼ ᱠᱚ ᱩᱱᱠᱩ ᱦᱚᱸ ᱡᱚᱢ ᱞᱮᱠᱚ ᱠᱷᱟᱡ ᱦᱚᱲᱢᱚ ᱯᱚᱠᱠᱷᱮ ᱟᱹᱰᱤ ᱠᱚ ᱱᱟᱯᱟᱭ ᱜᱮᱭᱟ ᱟᱫᱚ ᱵᱮᱱ ᱧᱮᱞ ᱵᱟᱲᱟ ᱟᱠᱟᱫ ᱠᱚᱣᱟ ᱥᱮ ᱵᱟᱝᱼᱼ
ᱛᱚ ᱟᱞᱤᱧ ᱫᱚ ᱦᱟᱸᱜ ᱱᱚᱜᱼᱚ ᱱᱚᱝᱠᱟ ᱞᱮᱠᱟᱞᱤᱧ ᱵᱟᱲᱟᱭᱟ ᱧᱮᱞ ᱫᱚᱞᱤᱧ ᱧᱮᱞ ᱟᱠᱟᱫ ᱼᱼ ᱩᱱᱠᱩ ᱫᱚ ᱩᱱᱠᱩ ᱦᱟᱹᱠᱩ ᱫᱚ ᱦᱟᱸᱜ ᱠᱟᱛᱷᱟ ᱫᱚ ᱵᱟᱹᱞᱤᱧ ᱵᱟᱲᱟᱭᱟ ᱢᱟᱱᱮ ᱡᱚᱢ ᱞᱮᱠᱷᱟᱱ ᱚᱱᱠᱟ ᱟᱫᱚ ᱞᱟᱹᱭ ᱟᱫ ᱞᱤᱧᱟ ᱵᱮᱱ ᱢᱮ ᱟᱹᱰᱤ ᱵᱷᱟᱜᱮᱼᱼ
ᱼᱼ
ᱱᱩᱠᱩ ᱢᱟᱝᱨᱤ ᱢᱮᱱᱟᱜ ᱠᱚ ᱜᱮᱭᱟ ᱟᱯᱮ ᱥᱮᱱ
ᱦᱳᱭ ᱜᱚᱝᱠᱮ ᱢᱟᱝᱨᱤ ᱢᱮᱱᱟᱜ ᱠᱚ ᱜᱮ ᱜᱮᱭᱟ
ᱦᱩᱸ ᱦᱩᱸ ᱛᱚ ᱱᱩᱠᱩ ᱢᱟᱝᱨᱤ ᱦᱟᱠᱩᱢ ᱡᱚᱢ ᱞᱮᱠᱚ ᱠᱷᱟᱱ ᱵᱟᱝᱢᱟ ᱱᱚᱝᱠᱟ ᱜᱳᱱᱴᱷᱮ ᱦᱟᱥᱳ ᱥᱮ ᱦᱚᱲᱢᱚ ᱦᱟᱥᱳ ᱠᱚ ᱪᱟᱵᱟᱜ ᱜᱮᱭᱟ ᱱᱚᱝᱠᱟ ᱟᱸᱡᱚᱢ ᱵᱟᱲᱟ ᱦᱩᱭ ᱠᱟᱱᱟ ᱥᱮ ᱡᱚᱢ ᱠᱟᱛᱮᱜ ᱦᱚᱸ ᱴᱨᱟᱭ ᱧᱮᱞ ᱦᱩᱭ ᱠᱟᱱᱟ ᱵᱟᱝ ᱢᱟ ᱥᱟᱹᱨᱤ ᱜᱮ ᱪᱟᱵᱟᱜ ᱜᱮᱭᱟ ᱢᱮᱱᱛᱮ ᱡᱩᱫᱤ ᱚᱱᱠᱟ ᱜᱳᱱᱴᱷᱮ ᱠᱚ ᱦᱟᱥᱳ ᱵᱤᱱᱟ ᱡᱚᱢ ᱞᱟᱜᱟᱭ ᱵᱤᱱ ᱦᱟᱜ ᱧᱮᱞ ᱠᱚᱣᱟᱢ
ᱦᱮᱸ ᱜᱚᱢᱠᱮ ᱟᱫᱚ ᱦᱳᱭ ᱜᱚᱝᱠᱮ ᱱᱟᱯᱟᱭ ᱵᱮᱱ ᱞᱟᱹᱭ ᱠᱟᱜᱼᱟ ᱡᱮ ᱩᱱᱠᱩ ᱦᱟᱹᱠᱩ ᱠᱚ ᱡᱚᱢ ᱞᱮᱠᱚ ᱠᱷᱟᱡ ᱴᱨᱟᱭᱟᱤᱧ ᱛᱚᱵᱮ ᱜᱚᱝᱠᱮ
ᱦᱳᱭ
ᱱᱚᱣᱟ ᱠᱟᱛᱷᱟ ᱵᱮᱱ ᱵᱟᱰᱟᱭ ᱜᱮᱭᱟ ᱥᱮ ᱡᱮ ᱵᱟᱨᱩᱰᱟᱝ ᱡᱚᱢ ᱞᱮᱠᱚ ᱠᱷᱟᱡ ᱚᱠᱟ ᱠᱟᱹᱢᱤ ᱨᱮ ᱞᱟᱜᱟᱜᱼᱟ
ᱵᱟᱝ ᱵᱟᱝ ᱵᱟᱝ ᱱᱚᱣᱟ ᱫᱚ ᱦᱟᱸᱜ ᱜᱚᱝᱠᱮ ᱵᱟᱹᱞᱤᱧ ᱵᱟᱲᱟᱭᱟ ᱮᱠᱟᱞ ᱜᱮ ᱛᱚ
ᱟᱫᱚ ᱠᱚ ᱞᱟᱹᱭ ᱜᱮᱭᱟ ᱛᱚ ᱦᱟᱲᱟᱢ ᱠᱚ ᱦᱟᱲᱟᱢ ᱦᱟᱲᱟᱢ ᱦᱚᱲ ᱠᱚ ᱡᱚᱢ ᱦᱚᱪᱚ ᱞᱮᱠᱚ ᱠᱷᱟᱡ ᱦᱚᱲᱢᱚ ᱨᱮ ᱠᱟᱹᱴᱤᱡ ᱫᱟᱲᱮ ᱦᱮᱡ ᱟᱠᱚᱜᱼᱟ ᱥᱮ ᱜᱩᱱᱴᱤ ᱠᱚᱨᱮ ᱥᱮ ᱪᱮᱫ ᱦᱟᱥᱳ ᱜᱷᱩᱱᱴᱤ ᱰᱟᱸᱰᱟ ᱦᱟᱥᱳ ᱠᱚ ᱪᱟᱵᱟᱜᱼᱟ ᱥᱟᱶᱛᱮ ᱡᱟᱢᱲᱳ ᱡᱚᱢ ᱞᱮᱠᱚ ᱠᱷᱟᱡ ᱰᱟᱸᱰᱟ ᱦᱟᱥᱳ ᱠᱚ ᱪᱟᱵᱟᱜᱼᱟ ᱥᱮ ᱪᱮᱫ ᱠᱚ ᱞᱟᱹᱭᱟ ᱟᱨ ᱤᱱᱟᱹ ᱠᱚ ᱦᱟᱲᱟᱢ ᱠᱚᱞᱤᱧ ᱟᱸᱡᱚᱢ ᱠᱟᱜ ᱠᱚᱣᱟ
ᱱᱚᱣᱟ ᱡᱮ ᱡᱟᱢᱵᱲᱩ ᱡᱚᱢ ᱛᱮᱫᱚ ᱦᱟᱜ ᱞᱤᱧ ᱵᱟᱲᱟᱭ ᱜᱮᱭᱟ ᱛᱚ ᱵᱟᱨᱩ ᱡᱟᱝ ᱡᱚᱢ ᱛᱮᱫᱚ ᱦᱟᱜ ᱵᱟᱹᱞᱤᱧ ᱵᱟᱰᱟᱭ ᱛᱮᱫᱚ ᱵᱟᱝᱢᱟ ᱱᱚᱝᱠᱟ ᱨᱳᱜᱽ ᱟᱡᱟᱨ ᱥᱮ ᱜᱷᱩᱱᱴᱷᱤ ᱦᱟᱹᱥᱩ ᱠᱚ ᱪᱟᱵᱟᱜ ᱜᱮᱭᱟ ᱛᱚ ᱥᱟᱹᱨᱤ ᱜᱮ ᱱᱚᱝᱠᱟ ᱞᱮᱠᱟ ᱪᱟᱵᱟᱜ ᱜᱮᱭᱟ
ᱟᱫᱚ ᱜᱚᱢᱠᱮ ᱱᱚᱣᱟ ᱫᱚ ᱟᱸᱡᱚᱢ ᱠᱟᱛᱷᱟ ᱥᱮ ᱟᱫᱚ ᱟᱹᱞᱤᱧ ᱢᱟ ᱦᱚᱜᱼᱚᱭ ᱦᱟᱹᱞᱮ ᱦᱟᱨᱟ ᱜᱚᱫᱚᱜ ᱜᱤᱫᱽᱨᱟᱹ ᱥᱮ ᱩᱱᱟᱹᱜ ᱴᱟᱠ ᱫᱚ ᱚᱵᱷᱤᱜᱚᱛᱟ ᱛᱚ ᱟᱨ ᱵᱟᱹᱱᱩᱜ ᱠᱟᱜ ᱛᱟᱹᱞᱤᱧᱟ ᱡᱟᱦᱟᱸ ᱞᱤᱧ ᱟᱸᱡᱚᱢ ᱠᱟᱜᱼᱟ ᱚᱱᱟ ᱜᱮᱞᱤᱧ ᱞᱟᱹᱭ ᱟᱸᱡᱚᱢ ᱵᱤᱱ ᱠᱟᱱᱟ ᱢᱮᱱᱛᱮ ᱛᱚᱵᱮ ᱜᱚᱢᱠᱮ ᱟᱯᱮ
ᱪᱮᱜ ᱵᱤᱱ ᱟᱸᱡᱚᱢ ᱠᱟᱫᱟ ᱞᱮ ᱠᱮᱭᱟ ᱵᱤᱱ
ᱦᱳᱭ ᱜᱚᱢᱠᱮ, ᱜᱚᱢᱠᱮ ᱞᱟᱹᱭᱮᱜ-ᱟ ᱡᱮ ᱟᱯᱮᱥᱮᱫ ᱫᱚ ᱚᱱᱮ ᱡᱟᱦᱟ ᱫᱚ ᱦᱚᱨᱚ, ᱦᱚᱨᱚ ᱫᱚᱠᱚ ᱨᱟᱱ ᱠᱚᱜᱮ ᱜᱮᱭᱟ ᱥᱮ ᱵᱟᱝ ᱼᱟ
ᱦᱮᱸ ᱟᱸᱡᱚᱢ ᱵᱟᱲᱟ ᱢᱟ ᱜᱚᱝᱠᱮ ᱦᱳᱭ ᱠᱟᱱ ᱜᱮᱭᱟ ᱵᱟᱝᱢᱟ ᱱᱩᱠᱩ ᱟᱹᱰᱤ ᱨᱟᱱ ᱨᱮᱠᱚ ᱞᱟᱜᱟᱜ ᱜᱮᱭᱟ ᱢᱮᱱᱠᱷᱟᱱ ᱚᱠᱟ ᱨᱟᱱ ᱠᱚᱨᱮ ᱠᱚ ᱞᱟᱜᱟᱜ ᱜᱮᱭᱟ ᱱᱚᱣᱟ ᱠᱚᱫᱚ ᱦᱟᱜ ᱵᱟᱰᱟᱭ ᱵᱟᱹᱱᱩᱜ ᱠᱟᱫᱟ ᱡᱩᱫᱤᱭᱳ ᱜᱚᱢᱠᱮ ᱵᱤᱱ ᱵᱟᱰᱟᱭ ᱠᱷᱟᱡ ᱟᱹᱵᱤᱱ ᱜᱮ ᱞᱮᱵᱤᱱ
ᱟᱹᱞᱤᱧ ᱫᱚ ᱵᱟᱰᱟᱭ ᱫᱚ ᱵᱚᱞᱛᱮ ᱢᱤᱫᱴᱮᱱ ᱜᱮᱞᱤᱧ ᱵᱟᱰᱟᱭᱟ ᱡᱮ ᱵᱟᱰᱟᱭᱞᱤᱧ ᱟᱢᱫᱟ ᱨᱟᱱ ᱨᱮᱠᱚ ᱞᱟᱜᱟᱜᱼᱟ ᱠᱤᱱᱛᱩ ᱵᱤᱥᱮᱥ ᱠᱟᱭᱛᱮ ᱢᱤᱫᱴᱮᱱ ᱜᱮ ᱠᱟᱱᱯᱷᱨᱚᱢ ᱢᱟᱱᱮ ᱯᱩᱨᱟᱹ ᱯᱟᱹᱛᱭᱟᱹᱣ ᱢᱮᱱᱟᱜ ᱛᱟᱞᱤᱧᱟ ᱡᱮ ᱦᱮᱸ ᱚᱱᱟ ᱨᱟᱱ ᱨᱮᱫᱚ ᱠᱚ ᱞᱟᱜᱟᱜ ᱜᱮᱭᱟ ᱟᱫᱚ ᱡᱟᱦᱟ ᱫᱚᱠᱚ ᱞᱟᱹᱭᱫᱟ ᱵᱟᱲᱜᱮ ᱥᱮᱱᱟᱜ ᱡᱟᱦᱟ ᱵᱟᱝ ᱧᱟᱢ ᱵᱚᱱᱟ ᱦᱳᱭᱥᱮ ᱚᱱᱟ ᱚᱠᱛᱚᱨᱮ ᱚᱱᱟ ᱠᱚ ᱮ ᱜᱷᱟᱥᱟᱣ ᱠᱟᱛᱮᱜ ᱠᱚ ᱪᱟᱴᱚᱜ ᱦᱚᱪᱚ ᱠᱚᱣᱟ ᱥᱮ ᱛᱚᱞ ᱟᱠᱚ ᱣᱟᱠᱚ ᱥᱮ ᱚᱱᱟ ᱚᱠᱛᱚ ᱡᱟᱦᱟ ᱧᱟᱢ ᱠᱟᱠᱚᱣᱟ ᱟᱹᱛᱩ ᱠᱚᱨᱮ ᱡᱟᱦᱟᱭ ᱧᱟᱢ ᱠᱟᱠᱚᱣᱟ ᱛᱚ ᱮᱱᱠᱷᱟᱱ ᱚᱱᱟ ᱫᱚ ᱩᱱᱠᱩᱣᱟᱜ ᱵᱚᱦᱚᱜ ᱫᱩᱣᱟᱹᱨ ᱨᱮᱠᱚ ᱟᱠᱟ ᱠᱟᱜᱼᱟ ᱚᱱᱟ
ᱟᱪᱪᱷᱟ ᱟᱪᱪᱷᱟ ᱢᱟᱱᱮ ᱱᱚᱝᱠᱟ ᱡᱩᱫᱤ ᱵᱟᱲᱜᱮ ᱥᱮᱱᱟᱜ ᱧᱟᱢ ᱠᱟᱢᱟ ᱛᱟᱦᱚᱞᱮ ᱚᱱᱟ ᱨᱮᱱᱟᱜ ᱠᱟᱹᱢᱤ ᱠᱚᱨᱮ ᱞᱟᱜ ᱜᱮᱭᱟ ᱢᱮᱱ
ᱦᱳᱭ ᱦᱳᱭ ᱟ ᱥᱚᱥᱟ ᱢᱟ ᱢᱮᱱᱟᱜ ᱠᱟᱜ ᱜᱮ ᱥᱟᱶᱛᱮ ᱨᱳᱜᱽ ᱟᱡᱟᱨ ᱫᱚ ᱟᱢᱫᱟ ᱨᱚᱠᱚᱢᱟᱜ ᱢᱮᱱᱟᱜ ᱟᱥᱮ ᱜᱚᱝᱠᱮ
ᱵᱟᱹᱞᱤᱧ ᱵᱟᱲᱟᱭ ᱠᱟᱱ ᱛᱟᱦᱮᱸᱱᱟ ᱞᱟᱹᱭ ᱟᱜ ᱞᱤᱧᱟᱵᱤᱱ ᱟᱹᱰᱤ ᱱᱟᱯᱟᱭ
ᱦᱳᱭ ᱜᱚᱝᱠᱮ ᱛᱚᱵᱮ ᱜᱚᱝᱠᱮ ᱟᱯᱮ ᱥᱮᱫ ᱫᱚ ᱮᱻ ᱚᱱᱠᱟᱱᱟᱜ ᱥᱤᱢ ᱥᱮᱸᱫᱽᱨᱟ ᱠᱚ ᱵᱟᱠᱚ ᱧᱟᱢᱚᱜ-ᱟ ᱵᱤᱨ ᱠᱚᱨᱮ ᱫᱚ
ᱥᱤᱢ ᱥᱤᱢ ᱫᱚ ᱦᱟᱜ ᱚᱱᱠᱟ ᱞᱮᱠᱟ ᱫᱚ ᱠᱚᱨ ᱜᱚᱢᱠᱮ ᱧᱟᱢ ᱫᱚ ᱦᱟᱜ ᱵᱟᱝ ᱦᱳᱭ ᱠᱟᱱᱟ ᱡᱮ ᱥᱤᱢ ᱫᱚ
ᱛᱚᱵᱮ ᱜᱚᱝᱠᱮᱪ ᱦᱳᱭ ᱜᱚᱝᱠᱮ ᱞᱟᱹᱭᱮᱫ ᱫᱚᱠᱚ ᱡᱮ ᱵᱤᱨ ᱠᱚᱨᱮ ᱦᱚᱸ ᱥᱤᱢ ᱫᱚᱠᱚ ᱛᱟᱦᱮᱱ ᱜᱮᱫᱚ ᱵᱤᱨ ᱥᱤᱢ ᱠᱚ ᱧᱟᱢᱚᱜ ᱜᱮᱫᱚ ᱮᱜ ᱚᱱᱠᱟ ᱛᱚ ᱵᱤᱨ ᱫᱤᱥᱚᱢ ᱨᱮᱱ ᱦᱚᱲ ᱫᱚ
ᱜᱚᱝᱠᱮ ᱪᱟᱞᱟᱣ ᱵᱟᱲᱟ ᱢᱟ ᱦᱩᱭ ᱠᱟᱱ ᱜᱮᱭᱟ ᱵᱤᱨ ᱠᱚᱨᱮ ᱥᱮᱸᱫᱽᱨᱟ ᱦᱟᱸᱜ ᱫᱤᱭᱮ ᱠᱷᱟᱱ ᱱᱚᱝᱠᱟ ᱥᱤᱢ ᱩᱱᱠᱩ ᱫᱚ ᱦᱟᱸᱜ ᱧᱟᱢ ᱵᱟᱲᱟ ᱫᱚ ᱵᱟᱝ ᱦᱩᱭᱩ ᱠᱟᱱᱟ ᱛᱚ ᱟᱯᱮ ᱥᱮᱱ ᱫᱚ ᱢᱮᱱᱟᱜ ᱠᱚᱜᱮᱭᱟ ᱥᱮ ᱪᱮᱫ ᱜᱚᱝᱠᱮ
ᱠᱚᱨᱮ ᱢᱮᱱᱟᱜ ᱟᱠᱟᱫᱟ ᱛᱚ ᱡᱮ ᱤᱛᱤᱞ ᱤᱛᱤᱞ ᱥᱤᱢ ᱡᱤᱞ ᱚᱱᱮ ᱚᱱᱚᱬᱦᱮ ᱠᱚᱵᱮᱱ ᱟᱸᱡᱚᱢ ᱠᱟᱜ ᱜᱮᱭᱟ ᱦᱮᱸ ᱥᱮ ᱟᱫᱚ
ᱚᱱᱠᱟ ᱫᱚ ᱦᱟᱜ ᱧᱟᱢ ᱵᱟᱲᱟ
ᱟᱹᱞᱤᱧ ᱦᱚᱸ ᱢᱮᱫ ᱛᱮᱫᱚ ᱵᱟᱹᱞᱤᱧ ᱧᱮᱞ ᱠᱟᱜᱼᱟ ᱥᱳᱥᱟᱞ ᱢᱤᱰᱤᱭᱟ ᱠᱚᱨᱮ ᱢᱤᱫ ᱵᱟᱨ ᱵᱷᱤᱰᱭᱳ ᱠᱚᱞᱤᱧ ᱧᱮᱞ ᱠᱟᱜᱼᱟ ᱡᱮ ᱵᱟᱝᱢᱟ ᱦᱮᱸ ᱵᱤᱨ ᱥᱤᱢ ᱢᱮᱱᱟᱜ ᱟᱠᱟᱫ ᱠᱚᱣᱟ ᱢᱮᱱᱛᱮ ᱟᱫᱚ ᱡᱚᱢ ᱫᱚ ᱵᱟᱹᱞᱤᱧ ᱡᱚᱢ ᱵᱟᱲᱟ ᱟᱠᱟᱫ ᱠᱚᱣᱟ ᱟᱫᱚ ᱟᱵᱮᱱ ᱵᱮᱱ ᱢᱚᱱᱮᱭᱮᱫᱼᱟ ᱟᱵᱮᱱ ᱵᱮᱱ ᱞᱟᱹᱭ ᱫᱟ ᱥᱮ ᱵᱤᱨ ᱫᱷᱟᱨᱮ ᱨᱮᱱ ᱦᱚᱲ ᱥᱮ ᱯᱟᱪᱮᱫ ᱵᱤᱨ ᱠᱚᱨᱮ ᱢᱮᱱᱟᱜ
ᱵᱟᱝ ᱵᱟᱝ ᱜᱚᱝ ᱠᱮ ᱧᱮᱞ ᱵᱟᱲᱟ ᱫᱚ ᱵᱟᱝ ᱦᱩᱭ ᱟᱠᱟᱱᱟ ᱟᱸᱡᱚᱢ ᱵᱟᱲᱟ ᱟᱞᱤᱧ ᱜᱮᱞᱤᱧ ᱟᱸᱡᱚᱢ ᱢᱟᱞᱤᱧ ᱟᱸᱡᱚᱢ ᱵᱟᱲᱟ ᱠᱟᱜ ᱜᱮᱭᱟ ᱛᱚ ᱚᱱᱠᱟ ᱞᱮᱠᱟ ᱧᱟᱢ ᱵᱟᱲᱟ ᱦᱚᱸ ᱵᱟᱝ ᱦᱩᱭ ᱟᱠᱟᱱ ᱜᱮᱭᱟ
ᱟᱪᱪᱷᱟ ᱜᱚᱝᱠᱮ ᱛᱚᱵᱮ ᱜᱚᱝᱠᱮ ᱚᱱᱠᱟ ᱜᱟ ᱜᱟᱛᱮ ᱠᱚ ᱟᱛᱮᱫ ᱵᱤᱡ ᱠᱚᱨᱮ ᱫᱚ ᱥᱮᱸᱫᱽᱨᱟᱭ ᱜᱮᱭᱟᱯᱮ ᱥᱮ
ᱦᱮᱸ ᱥᱮᱸᱫᱽᱨᱟ ᱢᱟᱦᱟ ᱟᱨᱠᱤ ᱱᱚᱣᱟ ᱟᱞᱮ ᱵᱤᱨ ᱫᱚ ᱦᱟᱸᱜ ᱫᱚᱢᱮ ᱵᱚᱲᱚ ᱜᱮᱭᱟ ᱥᱮ ᱢᱤᱫ ᱡᱚᱠᱷᱟ ᱦᱟᱸᱜ ᱥᱮᱸᱫᱽᱨᱟ ᱦᱩᱭᱩᱜ ᱛᱟᱞᱮ ᱜᱮᱭᱟ ᱵᱚᱪᱷᱚᱨ ᱨᱮ ᱟᱫᱚ ᱵᱟᱠᱷᱟᱱ ᱫᱚ ᱱᱚᱣᱟ ᱵᱤᱨ ᱫᱚ ᱦᱟᱜ ᱵᱟᱞᱮ ᱥᱮᱫᱽᱨᱟᱭ ᱜᱮᱭᱟ ᱛᱚ ᱚᱱᱠᱟ ᱦᱩᱰᱤᱧ ᱦᱩᱰᱤᱧ ᱵᱤᱨ ᱠᱚ ᱢᱮᱱᱟᱜ ᱚᱱᱟ ᱵᱤᱨ ᱠᱚᱜᱮᱞᱮ ᱥᱮᱸᱫᱽᱨᱟ ᱵᱟᱲᱟᱭ ᱜᱮᱭᱟ
ᱟᱪᱪᱷᱟ ᱜᱚᱢᱠᱮ